ᱦᱮᱸ ᱦᱮᱞᱳ ᱦᱳᱭ ᱟᱡᱚᱢᱚᱜ ᱠᱟᱱᱟ᱾
ᱦᱮᱸ ᱟᱵᱮᱱᱟᱜ ᱦᱚᱸ ᱟᱸᱡᱚᱢᱚᱜ ᱠᱟᱱ ᱛᱟᱦᱮᱱᱟ ᱨᱚᱲ ᱛᱟᱦᱚᱞᱮ ᱪᱮᱫ ᱠᱚᱵᱤᱧ ᱪᱤᱠᱟᱹ ᱵᱟᱲᱟᱭᱮᱫᱟ ᱱᱤᱛᱚᱜ ᱫᱚ ᱜᱚᱝᱠᱮ᱾
ᱱᱚᱜᱼᱚᱭ ᱱᱤᱛᱚᱜ ᱫᱚ ᱜᱚᱝᱠᱮ ᱱᱚᱜᱚᱭ ᱡᱚᱢ ᱵᱟᱲᱟ ᱠᱟᱛᱮᱜ ᱫᱩᱨᱩᱠ ᱦᱩᱭ ᱠᱟᱱᱟ᱾ ᱟᱸᱜ, ᱟᱵᱮᱱ ᱫᱚ ᱪᱮᱫ ᱠᱚᱵᱤᱱ ᱪᱤᱠᱟᱹ ᱵᱟᱲᱟᱭᱫᱟ?
ᱟᱹᱞᱤᱧ ᱦᱚᱸᱜᱼᱚᱭ ᱡᱚᱢ ᱵᱟᱲᱟ ᱠᱟᱛᱮᱫ ᱜᱮ ᱱᱚᱜᱚᱭ ᱠᱟᱹᱡ ᱜᱤᱛᱤᱡ ᱦᱩᱭ ᱟᱠᱟᱱᱟ ᱦᱮᱸ ᱥᱮ᱾
ᱦᱩᱸ ᱛᱟᱦᱚᱞᱮ ᱜᱚᱝᱠᱮ ᱪᱮᱫ ᱠᱚᱵᱤᱱ ᱩᱛᱩ ᱵᱟᱲᱟ ᱠᱟᱫᱟ
ᱛᱮᱦᱮᱧ ᱫᱚ ᱱᱚᱜ-ᱚᱭ ᱫᱟᱹᱞ ᱩᱛᱩ ᱦᱩᱭᱳ ᱞᱮᱱ ᱛᱟᱦᱮᱸᱜ ᱟᱨ ᱱᱚᱣᱟ ᱟᱹᱞᱩ ᱥᱚᱣᱟ ᱵᱤᱱ
ᱟᱪᱪᱷᱟ ᱛᱮ ᱨᱮ ᱚᱲᱟᱜ ᱦᱚᱲ ᱠᱚ ᱡᱚᱢ ᱡᱚᱢ ᱠᱚ ᱦᱩᱭᱮᱱ ᱛᱟᱠᱚᱣᱟ ᱥᱮ ᱵᱟᱝ?
ᱦᱮᱸ ᱦᱩᱭ ᱵᱟᱲᱟ ᱟᱠᱟᱱ ᱛᱟᱠᱚ ᱜᱮᱭᱟ ᱟᱫᱚ ᱜᱚᱝᱠᱮ ᱟᱯᱮ ᱪᱮᱫ ᱠᱚᱯᱮ
ᱦᱮᱸ ᱟᱞᱮ ᱫᱚ
ᱡᱚᱢ ᱵᱟᱲᱟ ᱠᱚ, ᱟᱨ ᱚᱲᱟᱜ ᱠᱚᱨᱮ ᱪᱮᱫ ᱞᱮᱠᱟ?
ᱦᱳᱭ ᱡᱚᱢ ᱵᱟᱲᱟ ᱠᱚ ᱦᱩᱭᱱᱟ ᱚᱲᱟᱜ ᱨᱮᱱ ᱨᱮᱦᱚᱸ ᱡᱚᱢ ᱵᱟᱲᱟ ᱠᱮᱫᱟ᱾ ᱟᱨ ᱠᱚᱞᱮ ᱩᱛᱩ ᱞᱮᱫ ᱠᱚ ᱛᱟᱦᱮᱸᱫ ᱛᱚ
ᱟᱪᱪᱷᱟ᱾
ᱚᱱᱟ ᱠᱚ ᱡᱚᱢ ᱵᱟᱲᱟ ᱠᱟᱛᱮᱫ ᱦᱚᱸᱜ-ᱚᱭ ᱮᱯᱥ ᱨᱮ ᱦᱮᱡ ᱦᱩᱭ ᱮᱱᱟ ᱫᱮᱠᱤ ᱚᱠᱚᱭ ᱠᱚ ᱧᱟᱢᱚᱜ ᱠᱟᱱᱟ ᱠᱚ ᱨᱚᱯᱚᱲ ᱞᱟᱹᱜᱤᱫ᱾
ᱦᱳᱭ ᱦᱳᱭ ᱟᱪᱪᱷᱟ ᱜᱚᱝᱠᱮ ᱛᱟᱦᱞᱮ ᱟᱯᱮ ᱥᱮᱫ ᱫᱚ ᱫᱟᱜ ᱵᱟᱲᱟ ᱞᱮᱫ ᱜᱮᱭᱟ ᱥᱮ ᱵᱟᱝ ᱱᱤᱭᱟᱹ ᱠᱚᱴᱟᱫᱤᱱ?
ᱳᱭ ᱠᱚᱭᱮᱠᱫᱤᱱ ᱞᱟᱦ ᱨᱮ ᱫᱟᱜ ᱜᱮ ᱛᱟᱸᱦᱮᱜ ᱵᱟᱨ ᱫᱤᱱ ᱜᱟᱱ ᱞᱟᱦᱟᱨ ᱨᱮ ᱦᱮᱸ ᱥᱮᱜ ᱟᱫᱚ ᱦᱚᱸᱜᱼᱚᱭ ᱫᱟᱜ ᱡᱟᱹᱲᱤ ᱢᱟ ᱟᱨᱤ ᱦᱩᱭᱩᱜᱼᱟ᱾ ᱜᱚᱨᱚᱢ ᱢᱟ ᱜᱟᱡᱮ ᱜᱚᱨᱚᱢ ᱠᱟᱱᱟ ᱫᱚᱢᱮ ᱜᱮ ᱟᱨ ᱫᱟᱜ ᱡᱟᱹᱲᱤ ᱦᱩᱭᱱᱟ ᱠᱟᱹᱴᱤᱡ ᱵᱷᱟᱜᱤ ᱠᱚᱣᱟᱜ ᱥᱮ ᱛᱟᱦᱚᱞᱮ ᱟᱯᱮ ᱥᱮᱱ ᱫᱚ?
ᱟᱞᱮ ᱥᱮᱫ ᱫᱚ ᱜᱚᱝᱠᱮ ᱱᱚᱜᱼᱚᱭ ᱱᱤᱭᱟᱹ ᱠᱚᱴᱟᱫᱤᱱ ᱫᱚ ᱵᱟᱭ ᱫᱟᱜ ᱠᱟᱜᱼᱟ᱾ ᱛᱮᱦᱮᱧ ᱫᱚ ᱱᱚᱣᱟ ᱢᱮᱜᱞᱟ ᱢᱮᱜᱞᱟ ᱧᱚᱜ ᱟᱠᱟᱫ ᱛᱟᱦᱮᱸᱫ ᱟᱫᱚ ᱜᱚᱨᱚᱢ
ᱦᱮᱸ ᱛᱚ ᱚᱱᱠᱟ ᱛᱚ ᱚᱱᱠᱟᱭ ᱫᱟᱭ ᱟᱞᱮ ᱥᱮᱱ ᱦᱚᱸ ᱫᱟᱜ ᱜᱮ ᱟᱣᱨᱤ ᱫᱟᱜᱟᱭ ᱠᱟᱱᱟ᱾
ᱟᱪᱪᱷᱟ ᱜᱚᱝᱠᱮ ᱟᱯᱮ ᱥᱮ ᱫᱚ ᱪᱟᱥᱵᱟᱥ
ᱪᱟᱥᱵᱟᱥ ᱦᱚᱭᱛᱳ ᱪᱟᱥᱵᱟᱥ ᱫᱚ ᱱᱚᱜ-ᱚᱭ ᱞᱟᱜᱟᱣ ᱠᱟᱱᱟ ᱠᱚ, ᱛᱳᱢᱟᱨ ᱚᱱᱟ ᱦᱳᱲᱳ ᱨᱚᱦᱚᱭ ᱠᱚ ᱞᱟᱜᱟᱣ ᱠᱟᱱᱟ ᱠᱚ᱾ ᱟᱫᱚ ᱫᱟᱜ ᱞᱮᱜ-ᱟ ᱛᱚ ᱠᱚᱭᱮᱠ ᱫᱤᱱ ᱞᱟᱦᱟᱨᱮ ᱤᱱᱟᱹ ᱠᱚ ᱨᱚᱦᱚᱭ ᱟᱠᱟᱫᱟ᱾ ᱟᱨ ᱫᱟᱜ ᱴᱟᱜ ᱢᱟᱱᱮ ᱟᱭᱨᱤ ᱫᱟᱜᱟᱭ ᱛᱚ ᱟᱹᱨᱤ ᱠᱚ ᱨᱚᱦᱚᱭᱟ ᱟᱠᱟᱱᱟ ᱫᱟᱜ ᱟᱨᱚ ᱢᱟᱝ ᱜᱮ ᱨᱚᱦᱚᱭ ᱠᱚ ᱛᱚᱵᱟ ᱚᱱᱟ ᱫᱟᱜ ᱦᱚᱸ ᱮᱢᱚᱱ ᱞᱟᱹᱠᱛᱤ ᱠᱟᱱ ᱜᱮᱭᱟ ᱵᱟᱹᱛ ᱠᱚ ᱥᱤ ᱦᱩᱭᱩᱜ ᱛᱟᱠᱚᱣᱟ ᱥᱮ ᱟᱵᱟᱨ᱾
ᱦᱮᱸᱸ ᱟᱪᱷᱟ ᱜᱚᱢᱠᱮ ᱟᱯᱮ ᱥᱮᱫ ᱫᱚ ᱱᱚᱣᱟ ᱛᱟᱦᱚᱞᱮ ᱥᱮᱨᱢᱟᱨᱮ ᱛᱤᱱ ᱡᱚᱚᱠᱷᱠᱟ ᱪᱟᱥ ᱠᱚ ᱜᱮᱭᱟ
ᱟᱞᱮᱥᱱ ᱟᱞᱮ ᱥᱮᱱ ᱥᱮᱨᱢᱟᱨᱮ ᱵᱟᱨ ᱡᱚᱠᱷ ᱠᱚ ᱪᱟᱥ ᱜᱮᱭᱟ᱾ ᱵᱟᱡ ᱦᱚᱸ ᱠᱚ ᱪᱟᱥ ᱜᱮᱭᱟ ᱜᱚᱢᱠᱮ ᱮ ᱦᱩᱲᱩ ᱨᱚᱦᱚᱭ ᱜᱮ ᱵᱟᱨᱡᱚᱠᱟ ᱛᱟᱦᱚᱞᱮ ᱟᱯᱮ ᱥᱮᱱ ᱫᱚ
ᱟᱞᱮᱥᱮᱫ ᱦᱚᱸ ᱱᱚᱝᱠᱮ ᱱᱚᱜᱚᱭ ᱵᱟᱨ ᱡᱚᱠᱷᱟ ᱜᱮ ᱠᱚ ᱪᱟᱥ ᱜᱮᱭᱟ ᱢᱤᱫ ᱫᱷᱟᱣ ᱫᱚ ᱫᱷᱚᱨᱚᱢ ᱨᱮ ᱟᱨ ᱢᱤᱫ ᱫᱷᱟᱣ ᱫᱚ ᱱᱚᱜ-ᱚᱭ ᱵᱚᱨᱥᱟ ᱨᱮ
ᱚ
ᱟᱫᱚ ᱜᱚᱝᱠᱮ ᱟᱯᱮ ᱫᱚ ᱦᱳᱲᱳ ᱵᱟᱫ ᱠᱟᱛᱮᱫ ᱟᱨ ᱪᱮᱫ ᱠᱚᱯᱮ ᱟᱱᱟᱡ ᱯᱟᱹᱛᱤ ᱠᱚᱯᱮ ᱪᱟᱥ ᱜᱮᱭᱟ?
ᱠᱟᱛᱮ ᱫᱚᱢᱮ ᱦᱩᱭᱩᱜ ᱠᱟᱱᱟ ᱟᱹᱞᱩ ᱱᱚᱛᱮ ᱵᱮᱸᱜᱟᱲ ᱛᱟᱯ ᱨᱮ ᱢᱟᱹᱨᱤᱪ ᱛᱟᱯᱚᱨᱮ ᱠᱷᱫᱽᱨᱤ ᱠᱚ ᱟᱨ ᱯᱚᱴᱚᱞ ᱟᱨ ᱠᱚᱸᱰᱷᱟ ᱛᱟᱯᱚᱨᱮ ᱟᱫᱚ ᱡᱚᱱᱰᱨᱟ ᱠᱚ ᱦᱮᱸ ᱥᱮ ᱟᱨ ᱵᱟᱫᱟᱢ ᱠᱚ ᱢᱟᱱᱮ ᱪᱟᱥ ᱮᱢ ᱞᱟᱹᱜᱤᱫ ᱵᱮᱱ ᱞᱟᱹᱭ ᱮᱫᱟ ᱛᱚ ᱢᱟ ᱪᱟᱥ ᱞᱟᱹᱜᱤᱫ ᱫᱚᱞᱮ ᱮᱢᱟ ᱟᱨ ᱛᱟᱨᱟ ᱟᱯᱮ ᱥᱮᱱ ᱫᱚ ᱜᱚᱝᱠᱮ
ᱟᱞᱮ ᱥᱮᱫ ᱫᱚ ᱱᱚᱜᱼᱚᱭ ᱡᱟᱦᱟᱢ ᱞᱟᱹᱭ ᱠᱮᱜᱼᱟ ᱱᱚᱜ-ᱚᱭ
ᱦᱮᱸ
ᱟᱹᱞᱩ ᱠᱚ ᱵᱮᱸᱜᱟᱲ ᱠᱚ ᱟᱨ ᱱᱚᱣᱟ ᱯᱚᱴᱚᱞ ᱠᱚ ᱢᱟᱹᱨᱤᱪ ᱠᱚ ᱱᱚᱣᱟ ᱠᱚᱜᱮᱞᱮ ᱪᱟᱥ ᱵᱟᱲᱟᱭ ᱜᱤ ᱟᱪᱪᱷᱟ ᱜᱚᱢᱠᱮ ᱟᱯᱮ ᱫᱚ ᱱᱚᱶᱟ ᱫᱚ ᱡᱚᱢ ᱠᱷᱟᱲᱟᱝ ᱜᱮᱯᱮ ᱪᱟᱥ ᱜᱮᱭᱟ ᱥᱮ ᱟᱠᱷᱨᱤᱧ ᱦᱚᱸᱯᱮ ᱟᱠᱷᱨᱤᱧ ᱜᱮᱭᱟ ᱱᱚᱣᱟ ᱵᱟᱡᱟᱨ ᱠᱷᱚᱱ
ᱦᱮᱸ ᱟᱠᱷᱨᱤᱧ ᱜᱮᱭᱟᱞᱮ ᱠᱚᱢ ᱵᱮᱥᱤ ᱫᱚ ᱦᱮᱸᱥᱮ
ᱦᱮ
ᱚᱲᱟᱜ ᱞᱟᱹᱜᱤᱫ ᱦᱚ ᱚᱲᱟᱜ ᱞᱟᱹᱜᱤᱫ ᱫᱚ ᱛᱤᱱᱟᱹᱜ ᱫᱚᱢ ᱡᱚᱢᱟ ᱦᱮᱸᱥᱮ ᱟᱨ ᱱᱚᱛ ᱟᱠᱷᱨᱤᱧ ᱨᱚᱦᱚᱭ ᱵᱟᱲᱟᱜ ᱜᱮᱭᱟ
ᱦᱳᱭ ᱦᱳᱭ
ᱛᱟᱦᱚᱞᱮ ᱟᱯᱮ ᱟᱯᱮ ᱫᱚ
ᱟᱞᱮ ᱦᱚ ᱱᱚᱜᱼᱚᱭ ᱟᱠᱷᱨᱤᱧ ᱦᱚᱸᱞᱮ ᱟᱠᱷᱨᱤᱧ ᱜᱮᱭᱟ ᱡᱚᱢ ᱵᱟᱠᱷᱟᱨᱟ ᱠᱟᱹᱴᱤᱡ ᱫᱚᱦᱚ ᱠᱟᱜ ᱜᱮᱭᱟ ᱚᱲᱟᱜ ᱨᱮ
ᱦᱮ ᱟᱪᱪᱷᱟ ᱛᱟᱦᱚᱞᱮ ᱟᱠᱟᱨᱮᱯᱮ ᱩᱫᱤᱭ ᱜᱮᱭᱟ ᱜᱚᱝᱠᱮ ᱢᱟᱨᱠᱮᱴ ᱨᱮ
ᱟᱞᱮᱥᱮᱫ ᱫᱚ ᱜᱚᱝᱠᱮ ᱱᱚᱶᱟ ᱦᱟᱴ ᱠᱚ ᱦᱩᱭ ᱵᱟᱲᱟᱜ ᱜᱮᱭᱟ ᱟᱫᱚ ᱱᱚᱛᱮ ᱫᱚ ᱦᱟᱯᱛᱟ ᱦᱟᱯ ᱛᱚ ᱱᱚᱣᱟ ᱦᱟᱴ ᱠᱚ ᱦᱩᱭᱩᱜ ᱠᱟᱱᱟ ᱦᱟᱴ ᱠᱚ ᱤᱫᱤ ᱵᱟᱲᱟ ᱠᱟᱛᱮᱫ ᱚᱸᱰᱮ ᱜᱮᱞᱮ ᱟᱠᱷᱨᱤᱧ ᱜᱮᱭᱟ
ᱚ ᱟᱫᱚ ᱵᱮᱸᱜᱟᱲ ᱠᱚᱯᱮ ᱪᱟᱥ ᱜᱮᱭᱟ ᱛᱚ ᱟᱫᱚ ᱦᱟᱲᱟᱢᱚᱜ ᱜᱮᱭᱟ ᱥᱮ ᱟᱲᱚᱛ ᱠᱚᱨᱮ ᱵᱟᱠᱚ ᱤᱫᱤ ᱜᱮᱭᱟ
ᱟᱫᱚ ᱟᱞᱮ ᱪᱮᱫ ᱫᱚ ᱚᱱᱠᱟ ᱫᱚ ᱵᱟᱹᱱᱩᱜ ᱟᱠᱟᱫᱟ ᱟᱲᱚᱛ ᱫᱚ ᱟᱫᱚ ᱥᱟᱺᱜᱤᱧ ᱧᱚᱜ ᱪᱟᱞᱟᱜ ᱦᱩᱭᱩᱜᱼᱟ ᱛᱟᱞᱮ ᱵᱟᱡᱟᱨ ᱟᱫᱚ ᱟᱞᱮ ᱥᱮᱫ ᱫᱚ ᱜᱟᱹᱰᱤ ᱠᱚ ᱦᱤᱡᱩᱜ ᱜᱮᱭᱟ ᱡᱟᱦᱟᱸ ᱠᱚ ᱪᱟᱥ ᱟᱫᱚ ᱰᱷᱮᱨ ᱟᱠᱷᱨᱤᱧ ᱤᱫᱤ ᱜᱮᱭᱟ
ᱤᱫᱤ ᱜᱮᱭᱟ ᱠᱚ ᱵᱟᱝ
ᱦᱳᱭ ᱦᱳᱭ
ᱟᱪᱪᱷᱟ ᱛᱟᱦᱞᱮ ᱦᱩᱲᱩ ᱠᱚ
ᱜᱚᱝᱠᱮ ᱛᱟᱦᱞᱮ ᱟᱯᱮ ᱥᱮᱫ ᱫᱚ ᱱᱚᱶᱟ ᱦᱮᱸ
ᱦᱳᱲᱳ ᱠᱚᱯᱮ ᱨᱚᱦᱚᱭ ᱵᱟᱲᱟ ᱟᱠᱟᱫᱟ ᱥᱮ ᱵᱟᱝ?
ᱦᱳᱭ ᱦᱩᱲᱳ ᱠᱚᱫᱚ ᱟᱨᱟᱢᱵᱷᱚ ᱦᱩᱭ ᱟᱠᱟᱱᱟ ᱨᱚᱦᱚᱭ ᱫᱚ ᱟᱫᱚ ᱱᱚᱜᱼᱚᱭ ᱫᱟᱜ ᱜᱮ ᱵᱟᱭ ᱫᱟᱜ ᱮᱫᱟ ᱴᱷᱤᱠ ᱥᱟᱺᱦᱤᱡ ᱚᱱᱟᱜ ᱪᱮᱫ ᱢᱚᱴᱚᱨ ᱠᱚ ᱱᱚᱜ ᱥᱮᱞᱳ ᱠᱚ ᱢᱮᱱᱟᱜᱼᱟ ᱚᱱᱟ ᱠᱚᱛᱮ
ᱚ ᱛᱚᱠᱚᱛᱮᱵ ᱦᱚᱲ ᱫᱚ ᱠᱚᱛ ᱦᱚᱲ ᱫᱚ ᱢᱟᱱᱮ ᱥᱮᱨᱢᱟ ᱡᱟᱹᱲᱤ ᱪᱷᱟᱲᱟ ᱵᱟᱠᱚ ᱪᱟᱥ ᱫᱟᱲᱮᱭᱟᱜ-ᱟ ᱠᱚᱛᱚ
ᱦᱳᱭ ᱦᱳᱭ ᱟᱫᱚ ᱴᱷᱤᱠ ᱢᱚᱛᱚᱭ ᱫᱟᱜ ᱤᱫᱤ ᱞᱮᱠᱷᱟᱱ ᱴᱷᱤᱠ ᱜᱮ ᱦᱩᱭᱩᱜᱼᱟ ᱟᱫᱚ ᱥᱚᱢᱚᱭ ᱨᱮ ᱵᱟᱭ ᱫᱟᱜ ᱞᱮᱠᱷᱟᱱ ᱫᱚ ᱟᱫᱚ ᱠᱟᱹᱴᱤᱡ ᱢᱩᱥᱠᱤᱞ
ᱦᱮᱸ ᱟᱥᱟᱲ ᱵᱚᱸᱜᱟ ᱞᱮᱠᱟ ᱵᱟᱝ ᱵᱩᱡᱷᱟᱹᱜ ᱠᱟᱱᱟ ᱥᱮ ᱡᱮ ᱫᱟᱜ ᱦᱚᱸ ᱚᱱᱠᱟ ᱵᱟᱭ ᱫᱟᱜ ᱮᱫᱟ
ᱪᱮᱫ ᱦᱚᱸ ᱵᱟᱝ ᱵᱩᱡᱷᱟᱹᱜ ᱦᱳᱭ ᱮ ᱜᱚᱢᱠᱮ ᱟᱯᱮ ᱥᱮ ᱫᱚ ᱵᱤᱨ ᱵᱩᱨᱩ
ᱦᱮᱸ ᱵᱤᱨ ᱵᱩᱨᱩ ᱵᱚᱞᱛᱮ ᱢᱤᱫᱴᱮᱱ ᱠᱟᱛᱷᱟᱹᱧ ᱞᱟᱹᱭᱟ ᱜᱚᱝᱠᱮ ᱟᱞᱮ ᱫᱤᱥᱚᱢ ᱢᱟ ᱦᱩᱭᱩᱜ ᱠᱟᱱᱟ ᱱᱟᱢᱟᱞ ᱫᱚ ᱠᱤᱱᱛᱩ ᱤᱧᱫᱩᱧ ᱛᱟᱦᱮᱱ ᱜᱮᱭᱟ ᱚᱱᱟᱛᱮ ᱵᱤᱨ ᱫᱤᱥᱚᱢ ᱫᱷᱟᱨᱮ ᱦᱮᱸ ᱥᱮ
ᱦᱮᱸ ᱦᱚᱭ ᱦᱚᱭ ᱛᱟᱦᱚᱞᱮ ᱥᱮᱸᱫᱽᱨᱟ ᱠᱚᱫᱚ ᱞᱮ ᱪᱟᱞᱟᱜ ᱜᱮᱭᱟ ᱥᱮ ᱵᱟᱝ ᱟ ᱥᱮᱸᱫᱽᱨᱟ ᱠᱚ
ᱥᱮᱸᱫᱽᱨᱟ ᱠᱚᱫᱚ ᱵᱟᱝ ᱪᱟᱞᱟᱣ ᱦᱩᱭ ᱠᱟᱱᱟ ᱜᱚᱝᱠᱮ ᱦᱮᱸ ᱛᱚ ᱟᱫᱚ ᱠᱚᱭ ᱫᱤᱱ ᱞᱟᱦᱟ ᱞᱤᱧ ᱦᱮᱡ ᱠᱟᱱᱟ ᱱᱚᱱᱛᱮ ᱫᱚ ᱦᱮᱸ ᱥᱮ ᱟᱫᱚ ᱟᱞᱮ ᱥᱮᱱ ᱢᱟ ᱥᱮᱸᱫᱽᱨᱟ ᱫᱚ ᱦᱩᱭᱩᱜ ᱠᱟᱱᱟ ᱚᱱᱮ ᱚᱱᱛᱮ ᱦᱩᱭᱩᱜ ᱠᱟᱱ ᱛᱟᱢᱟ ᱟᱢ ᱨᱮᱱ ᱜᱩᱰᱩ ᱠᱚ ᱥᱟᱨᱜᱟ ᱠᱚ ᱦᱮᱸ ᱥᱮ ᱟᱯᱮ ᱪᱮᱬᱮ ᱠᱚ ᱢᱮᱱᱟᱜ ᱠᱚᱣᱟ ᱨᱩᱸᱰᱟᱹ ᱠᱚ ᱱᱩᱠᱩ ᱜᱮᱞᱮ ᱟᱞᱮ ᱫᱚᱞᱮ ᱜᱚᱡ ᱟᱹᱪᱩᱨ ᱠᱚᱣᱟ ᱞᱮ ᱪᱮᱢᱮᱝ ᱠᱚ ᱟᱯᱮ ᱥᱮᱱ ᱫᱚ ᱛᱟᱦᱚᱞᱮ ᱥᱮᱸᱫᱽᱨᱟ ᱠᱚ
ᱟᱞᱮ ᱥᱮᱫ ᱦᱚᱸ ᱥᱮᱸᱫᱽᱨᱟ ᱠᱚ ᱪᱟᱞᱟᱣ ᱵᱟᱲᱟᱜ ᱜᱮᱭᱟ ᱟᱫᱚ ᱟᱫᱚ ᱤᱧ ᱫᱚ ᱚᱱ ᱟᱢ ᱛᱚ ᱵᱟᱹᱧ ᱪᱟᱞᱟᱣ ᱵᱟᱲᱟᱜ ᱠᱟᱱᱟ ᱟᱫᱚ ᱦᱚᱸᱜ ᱱᱚᱣᱟ ᱡᱟᱦᱟᱸ ᱟᱵᱚ ᱥᱮᱸᱫᱽᱨᱟ ᱵᱚᱱ ᱢᱮᱛᱟᱜ ᱠᱟᱱᱟ ᱚᱱᱟ ᱟᱡᱚᱫᱤᱭᱟᱹ ᱟᱨ ᱵᱟᱝ
ᱦᱳᱭ
ᱱᱚᱣᱟ ᱫᱤᱥᱚᱢ ᱥᱮᱸᱫᱽᱨᱟ ᱠᱚ ᱡᱟᱸᱦᱟ ᱦᱩᱭᱩᱜ ᱜᱮᱭᱟ ᱚᱱᱟ ᱠᱚ ᱪᱟᱞᱟᱣ ᱵᱟᱲᱟ ᱦᱩᱭᱩᱜ ᱜᱮᱭᱟ ᱥᱮᱨᱢᱟ ᱯᱩᱨᱟᱹᱣ ᱨᱮ ᱢᱤᱫ ᱡᱮᱠᱷᱟ ᱜᱟᱱ
ᱦᱮᱸ ᱛᱟᱦᱚᱞᱮ ᱟᱯᱮ ᱫᱚ ᱵᱤᱨ ᱫᱤᱥᱚᱢ ᱠᱟᱱᱟ ᱯᱮ ᱜᱚᱝᱠᱮ ᱛᱟᱦᱚᱞᱮ
ᱦᱳᱭ ᱵᱤᱨ ᱫᱤᱥᱚᱢ ᱟᱫᱚ ᱱᱩᱠᱩ ᱥᱩᱠᱨᱤ ᱠᱚ ᱦᱩᱸ ᱩᱱᱠᱩ ᱥᱮᱸᱫᱽᱨᱟ ᱜᱮ ᱪᱟᱞᱟᱣ ᱵᱟᱲᱟ ᱦᱩᱭᱩᱜᱼᱟ ᱥᱩᱠᱨᱤ ᱠᱚ ᱫᱚᱢᱮ ᱢᱮᱱᱟᱜ ᱠᱟᱫ ᱠᱚᱣᱟ ᱟᱞᱮ ᱥᱮᱫ ᱫᱚ
ᱟᱪᱪᱷᱟ
ᱟᱫᱚ ᱱᱚᱜ ᱱᱚᱣᱟ ᱦᱩᱲᱩ ᱠᱚ ᱦᱩᱲᱩ ᱠᱚ ᱨᱚᱦᱚᱭ ᱯᱩᱨᱟᱹᱣ ᱞᱮᱠᱷᱟᱱ ᱦᱮᱸ
ᱵᱤᱨ ᱥᱩᱠᱨᱤ ᱡᱚᱢ ᱠᱚᱫᱚ ᱠᱷᱟᱱ ᱟᱹᱣᱨᱤ ᱦᱩᱭᱩᱜ ᱟᱛᱚ ᱟᱫᱚ ᱱᱚᱱᱛᱮ ᱞᱤᱧ ᱦᱮᱜ ᱠᱟᱱᱟ ᱫᱮᱠᱷᱤ ᱟᱫᱚ ᱜᱚᱡ ᱠᱚ ᱥᱮᱱ ᱦᱩᱭᱩᱜᱼᱟ ᱛᱚᱵᱮ
ᱢᱤᱫ ᱥᱩᱠᱨᱤ ᱜᱚᱡ ᱡᱤᱞ ᱠᱚ ᱪᱮᱠᱟ ᱦᱩᱭᱩᱜᱜ ᱛᱟᱠᱚ ᱜᱮᱭᱟ
ᱦᱳᱭ ᱜᱚᱝᱠᱮ ᱪᱟᱞᱟᱣ ᱫᱚᱨᱠᱟᱨ ᱵᱤᱨ ᱥᱩᱠᱨᱤ ᱥᱮᱸᱫᱽᱨᱟ ᱟᱫᱚ ᱵᱤᱨ ᱥᱩᱠᱨᱤ ᱥᱮᱸᱫᱽᱨᱟ ᱫᱚ ᱵᱤᱨ ᱩᱱᱠᱩ ᱥᱩᱠᱨᱤᱭᱟᱜ ᱫᱚ ᱦᱟᱨᱛᱟ ᱫᱚ ᱫᱚᱢᱮ ᱠᱮᱴᱮᱡᱽ ᱜᱮᱭᱟ
ᱟᱪᱪᱷᱟ ᱫᱚᱢᱮ ᱠᱮᱴᱮᱡ ᱮᱱ ᱛᱟᱠᱚᱣᱟ ᱥᱮ ᱪᱮᱫ
ᱦᱳᱭ
ᱢᱟᱱᱮ ᱡᱟᱦᱟᱸ ᱠᱷᱮᱪᱟ ᱢᱮᱪᱟ ᱵᱟᱝ ᱵᱚᱞᱚᱱ ᱜᱮᱭᱟ ᱥᱮ ᱪᱮᱜ
ᱠᱷᱮᱪᱟ ᱫᱚ ᱵᱚᱞᱚ ᱫᱚ ᱵᱚᱞᱚᱜ ᱜᱮᱭᱟ ᱟᱫᱚ ᱟᱞᱮ ᱪᱟᱞᱟᱣ ᱵᱟᱲᱟᱜ ᱜᱮᱭᱟ ᱥᱮᱸᱫᱽᱨᱟ ᱟᱫᱚ ᱡᱷᱟᱹᱞᱤ ᱠᱚᱫᱚᱞᱮ ᱤᱫᱤ ᱜᱮᱭᱟ ᱚᱱᱟ ᱯᱟᱹᱥᱤ ᱟᱫᱚ ᱚᱱᱟ ᱵᱚᱞᱚ ᱠᱟᱛᱮᱜ ᱡᱷᱟᱞᱤ ᱠᱟᱛᱮ ᱟᱫᱚ ᱠᱷᱮᱪᱟ ᱠᱚ ᱦᱩᱭᱩᱜᱼᱟ ᱦᱮᱸ ᱦᱮᱸ
ᱮᱱᱠᱷᱟᱱ ᱥᱩᱵᱤᱫᱷᱟ ᱱᱟ ᱥᱮ
ᱦᱳᱭ
ᱩᱸ ᱟᱹᱰᱤ ᱵᱷᱟᱜᱮ ᱜᱮ
ᱟᱵᱚᱣᱟᱜ ᱢᱟ ᱢᱤᱫ ᱡᱮᱠᱷᱟ ᱥᱮᱸᱫᱽᱨᱟ ᱢᱮᱱᱟᱜ ᱛᱟᱵᱚᱱᱟ ᱟᱡᱚᱫᱤᱭᱟᱹ ᱥᱮᱸᱫᱽᱨᱟ ᱟᱫᱚ ᱵᱟᱹᱭᱥᱟᱹᱠ ᱠᱩᱱᱟᱹᱢᱤ ᱨᱮ ᱟᱫᱚ ᱪᱟᱞᱟᱣ ᱵᱷᱟᱜᱤᱭᱟ ᱢᱤᱫ ᱡᱮᱠᱷᱟ ᱜᱟᱱ ᱫᱚ
ᱦᱮᱸ
ᱥᱮᱸᱫᱽᱨᱟ
ᱥᱮᱸᱫᱽᱨᱟ ᱥᱮᱱ ᱫᱚ ᱟᱣᱨᱤ ᱵᱤᱱ ᱥᱮᱱᱚᱜ ᱜᱮᱭᱟ
ᱪᱟᱞᱟᱣ ᱵᱟᱲᱟ ᱦᱩᱭ ᱠᱟᱱ ᱜᱮᱭᱟ ᱜᱚᱝᱠᱮ ᱢᱤᱫᱼᱫᱤ ᱟᱪᱪᱷᱟ ᱪᱟᱞᱟᱣ ᱦᱩᱭ ᱞᱮᱱᱟ ᱱᱚᱣᱟ ᱟᱡᱚᱫᱤᱭᱟᱹ ᱦᱮᱸ ᱦᱳᱭ ᱟᱞᱮ ᱴᱷᱮᱱ ᱠᱷᱚᱱ ᱫᱚ ᱥᱟᱺᱜᱤᱧ ᱜᱮᱭᱟ ᱟᱫᱚ ᱜᱟᱹᱰᱤ ᱛᱮ ᱪᱟᱞᱟᱣ ᱦᱩᱭ ᱞᱮᱱᱟ ᱵᱟᱹᱨᱥᱤᱧ ᱜᱟᱱ ᱛᱟᱦᱮᱸ ᱦᱩᱭ ᱞᱮᱱᱟ ᱚᱸᱰᱮ
ᱛᱟᱦᱞᱮ ᱡᱟᱸᱦᱟᱱᱟᱜ ᱠᱚ ᱪᱤᱞᱤ ᱠᱚ ᱵᱤᱱ ᱥᱮᱸᱫᱽᱨᱟ ᱵᱟᱲᱟ ᱠᱮᱫ ᱠᱚᱣᱟ ᱛᱟᱦᱞᱮ
ᱱᱩᱠᱩ ᱥᱩᱠᱨᱤ ᱠᱚᱜᱮ ᱧᱟᱢ ᱵᱟᱲᱟ ᱦᱩᱭ ᱞᱮᱱᱟ ᱟᱨ ᱱᱩᱠᱩ ᱡᱤᱞ ᱡᱟᱦᱟᱸ ᱵᱚᱱ ᱢᱮᱛᱟ ᱠᱚ ᱠᱟᱱᱟ ᱡᱤᱞ ᱩᱱᱠᱩ ᱦᱚᱨᱤᱱ ᱩᱱᱠᱩ ᱧᱟᱢ ᱵᱟᱲᱟ ᱦᱩᱭ ᱞᱮᱱ ᱜᱮᱭᱟ ᱟᱫᱚ ᱩᱱᱠᱩ ᱢᱟ ᱜᱚᱡ ᱢᱟᱱᱟ ᱜᱮᱭᱟ ᱮᱱᱛᱮ ᱚᱱᱟ ᱫᱚ ᱵᱟᱝ ᱤᱭᱟᱹ ᱦᱩᱭ ᱞᱮᱱᱟ
ᱦᱟᱸ
ᱫᱚ ᱵᱟᱜ ᱠᱟᱛᱮ ᱨᱮᱦᱚᱸ ᱱᱩᱠᱩ ᱢᱟᱨᱟᱜ ᱠᱚ ᱧᱟᱢ ᱦᱩᱭ ᱞᱮᱱᱟ᱾
ᱟᱪᱷᱟ ᱪᱤᱠᱟᱹ ᱢᱮᱱᱟᱜ ᱠᱚᱣᱟ ᱫᱚᱢᱮ ᱢᱮᱱᱟᱜ ᱠᱚᱣᱟ ᱥᱮ ᱪᱮᱫ ᱚᱱᱟ ᱠᱚᱨᱮ?
ᱦᱮᱸ ᱢᱮᱱᱟᱜ ᱟᱠᱟᱫ ᱠᱚᱜᱮᱭᱟ᱾
ᱚᱸ ᱛᱟᱦᱚᱞᱮ ᱩᱱᱠᱩ ᱦᱚᱨᱤᱱ ᱡᱤᱞ ᱠᱚᱵᱤᱱ ᱡᱚᱢ ᱵᱟᱲᱟ ᱟᱠᱟᱫ ᱜᱮᱭᱟ ᱥᱮ ᱵᱟᱝ?
ᱦᱚᱨᱤᱱ ᱡᱮᱞ ᱠᱚᱫᱚ ᱱᱤᱭᱟᱹ ᱵᱟᱝ ᱡᱚᱢ ᱵᱟᱲᱟ ᱦᱩᱭᱩ ᱟᱠᱟᱱᱟ
ᱚᱨᱻ ᱱᱤᱛᱚᱜ ᱦᱚᱸ ᱵᱟᱝ ᱡᱚᱢ ᱵᱟᱲᱟ ᱦᱚᱭ ᱟᱠᱟᱱᱟ ᱟᱶᱨᱤᱧ ᱡᱮᱢᱟ ᱪᱮᱫ ᱞᱮᱠᱟ ᱵᱩᱡᱷᱟ. ᱜ ᱛᱮ?
ᱟᱪᱷᱟ ᱜᱚᱝᱠᱮ ᱟᱯᱮ ᱥᱮᱫ ᱫᱚ ᱫᱟᱬᱟᱱ ᱡᱟᱭᱜᱟ ᱠᱚᱫᱚ ᱪᱮᱫ ᱠᱚ ᱢᱮᱱᱟᱜ ᱟᱠᱟᱫᱟ ᱚᱱᱠᱟ ᱧᱮᱞ ᱞᱮᱠᱷᱟᱱ?
ᱧᱮᱞ ᱞᱮᱠᱟᱱᱟᱜ ᱟᱞᱮᱥᱮᱫ ᱢᱟ ᱫᱚᱨ ᱜᱮ ᱵᱟᱱᱩᱜᱼᱟ᱾ ᱚᱱᱟ ᱨᱮᱱᱟᱜ ᱧᱮᱞ ᱞᱮᱠᱟ ᱫᱚ ᱵᱟᱝ ᱯᱟᱛᱟ ᱠᱚ ᱨᱮ ᱜᱮ ᱦᱮᱸ ᱥᱮ ᱚᱱᱟ ᱠᱚᱜᱮ ᱧᱮᱞ ᱦᱳᱭ
ᱟᱪᱷᱟ ᱜᱚᱝᱠᱮ ᱚᱱᱟ ᱯᱟᱛᱟ ᱫᱚ ᱚᱠᱟ ᱚᱠᱛᱚ ᱦᱩᱭᱩᱜ ᱜᱮᱭᱟ ᱟᱯᱮ ᱚᱱᱛᱮ?
ᱦᱩᱭᱩᱜ ᱜᱮᱭᱟ ᱢᱤᱫ ᱡᱚᱠᱷᱚᱱ ᱢᱟᱱᱮ ᱨᱟᱵᱟᱱ ᱚᱴᱮᱡ ᱠᱚ ᱥᱚᱢᱚᱭ ᱨᱟᱵᱚᱱ ᱚᱴᱮᱡ ᱵᱤᱱ ᱟᱡᱚᱢ ᱵᱟᱨᱟ ᱟᱠᱟᱫᱟ?
ᱚᱱᱠᱟ ᱜᱮ
ᱩᱱ ᱡᱚᱠᱷᱚᱱ ᱦᱩᱭᱩᱜ ᱜᱮᱭᱟ
ᱚ ᱟᱪᱷᱟ ᱟᱪᱷᱟ
ᱟᱨ ᱟᱯᱮ ᱥᱮᱱ ᱫᱚ ᱯᱟᱛᱟ ᱜᱚᱡ
ᱦᱮᱸ ᱟᱞᱮᱥᱮᱫ ᱫᱚ ᱯᱟᱛᱟ ᱠᱚ ᱦᱩᱭ ᱵᱟᱲᱟᱜ ᱜᱮᱭᱟ ᱱᱚᱜ ᱚᱸᱭ᱾ ᱟᱞᱮ ᱥᱩᱨ ᱨᱮᱜᱮ ᱦᱩᱭ ᱵᱟᱲᱟᱜ ᱜᱮᱭᱟ ᱯᱟᱛᱟ ᱫᱚ
ᱚ
ᱟᱛᱩ ᱨᱮ ᱜᱮ ᱱᱩᱠᱩ ᱯᱟᱛᱟ ᱮᱱᱮᱡ ᱠᱚ ᱢᱮᱱᱟᱜ ᱟᱠᱟᱫ ᱠᱚᱣᱟ ᱟ ᱩᱱᱠᱩ ᱠᱚ ᱪᱟᱞᱟᱣ ᱵᱟᱲᱟ ᱦᱩᱭᱩᱜ ᱜᱮᱭᱟ ᱠᱚ ᱟᱫᱚ ᱱᱮ ᱦᱚᱲ ᱠᱚᱫᱚ ᱧᱮᱞ
ᱦᱮᱸ
ᱛᱚ ᱢᱤᱫ ᱧᱤᱫᱟᱹ ᱜᱮ ᱯᱟᱛᱟ ᱦᱩᱭᱩᱜᱼᱟ ᱱᱚᱛᱮ ᱫᱚ ᱟᱞᱮ ᱚᱱᱛᱮ
ᱟᱪᱷᱟ ᱛᱟᱦᱚᱞᱮ ᱵᱩᱨᱩ ᱦᱚᱸᱵᱤ ᱥᱮᱱ ᱞᱮᱱᱟ ᱱᱤᱭᱟ. ᱡᱷᱤᱠᱟ. ᱜᱚᱢᱠᱮ
ᱵᱩᱨᱩ ᱵᱚᱸᱜᱚ ᱫᱚ ᱱᱤᱭᱟᱹ ᱵᱟᱨ ᱫᱚ ᱵᱟᱝ ᱪᱟᱞᱟᱣ ᱦᱩᱭ ᱞᱮᱱᱟ ᱫᱚᱢᱮ ᱫᱟᱜ ᱡᱟᱹᱲᱤ ᱠᱮᱫᱟᱭ ᱟᱫᱚ ᱪᱟᱞᱟᱣ ᱞᱟᱹᱭ ᱞᱮ ᱦᱩᱭ ᱞᱮᱱ ᱜᱮᱭᱟ ᱟᱫᱚ ᱫᱚᱢᱮ ᱫᱟᱜ ᱠᱮᱫ ᱠᱷᱟᱹᱛᱤᱨ ᱞᱟᱦᱟ ᱥᱮᱨᱢᱟ ᱦᱚᱸ ᱵᱟᱝ ᱪᱟᱞᱟᱣ ᱦᱩᱭ ᱟᱠᱟᱱᱟ ᱤᱱᱟᱹ ᱞᱟᱦᱟ ᱥᱮᱨᱢᱟ ᱪᱟᱞᱟᱣ ᱦᱩᱭ ᱞᱮᱱ ᱛᱟᱦᱮᱸᱫ
ᱛᱤᱱ ᱫᱤᱱ ᱛᱤᱱ ᱫᱷᱟᱣ ᱵᱤᱱ ᱥᱮᱱ ᱟᱠᱟᱱᱟ?
ᱵᱩᱨᱩ ᱵᱚᱸᱜᱟ ᱢᱤᱫ ᱡᱮᱠᱷᱟ ᱪᱟᱞᱟᱣ ᱦᱩᱭ ᱞᱮ ᱛᱟᱦᱮᱸᱫ
ᱚ ᱩᱱ ᱥᱚᱢᱚᱭ ᱨᱮᱱᱟᱜ ᱫᱟᱜ ᱡᱟᱹᱲᱤ ᱠᱚ ᱪᱮᱜᱠᱟ ᱛᱟᱦᱮᱸ ᱠᱟᱱᱟ
ᱫᱟᱜ ᱫᱚ ᱞᱟᱹᱭ ᱟᱠᱚ ᱵᱩᱨᱩ ᱵᱚᱸᱜᱟ ᱨᱮᱫᱚ ᱫᱟᱜ ᱜᱮᱭᱟ ᱛᱚ ᱟᱫᱚ ᱫᱟᱜ ᱞᱮ ᱛᱟᱦᱮᱸ ᱜᱮ ᱟᱫᱚ ᱛᱟᱞᱟ ᱢᱟᱞᱟᱨᱮ ᱯᱷᱟᱸᱠ ᱞᱮᱫ ᱛᱟᱦᱮᱸᱫ, ᱟᱫᱚ ᱵᱩᱨᱩ ᱫᱮᱡ ᱯᱚᱨᱮ ᱤᱱᱟᱹ ᱛᱟᱭᱚᱢ ᱮᱢᱚᱱ ᱮ ᱫᱟᱜ ᱜᱚᱫ ᱠᱟᱫᱟ ᱛᱚ ᱟᱬᱜᱚ ᱥᱚᱢᱚᱭ ᱟᱹᱰᱤ ᱠᱚᱥᱴᱚ ᱠᱟᱛᱮ ᱟᱬᱜᱚ ᱦᱩᱭ ᱮᱱᱟ
ᱱᱤᱭᱟᱹ ᱠᱚᱴᱟ ᱜᱚᱢᱠᱮ ᱚᱱᱠᱟᱜᱮ ᱧᱤᱫᱟ ᱥᱚᱢᱚᱭ ᱫᱚᱢᱮ ᱦᱚᱲ ᱠᱚ ᱥᱮᱱ ᱠᱟᱱᱟ ᱠᱚ ᱛᱚ ᱟ ᱫᱟᱜ ᱟᱠᱟᱫᱟᱭ ᱫᱚᱢᱮᱜᱮ ᱢᱟᱱᱮ ᱵᱟᱨᱚᱴᱟ ᱫᱷᱟᱹᱨᱤᱡ ᱫᱟᱜ ᱠᱟᱫᱟᱭ᱾ ᱛᱟᱯᱚᱨᱮ ᱟᱵᱟᱨ ᱮᱠᱴᱟ ᱚᱱᱠᱟ ᱫᱩᱴᱟ ᱠᱚᱥᱮᱡ ᱟᱵᱟᱨ ᱫᱟᱜ ᱠᱟᱫᱟᱭ᱾ ᱞᱚᱥᱚᱫ ᱪᱟᱵᱟ ᱟᱠᱟᱫᱟ ᱠᱚ
ᱟᱨ ᱟᱬᱜᱚ ᱟᱬᱜᱚ ᱡᱚᱠᱷᱟᱱ ᱫᱚ ᱟᱬᱜᱚ ᱦᱚᱸ ᱵᱟᱝ ᱜᱟᱱᱚᱜ ᱠᱟᱱᱟ ᱮᱢᱚᱱ ᱞᱮᱸᱡᱮᱫ ᱠᱟᱱᱟ ᱵᱟᱝ
ᱦᱳᱭ ᱟᱪᱪᱷᱟ ᱜᱚᱝᱠᱮ ᱚᱠᱛᱚ ᱠᱚᱦᱚᱸ ᱦᱳᱭ ᱤᱫᱤᱜ ᱠᱟᱱᱟ ᱟᱫᱚ ᱨᱚᱯᱚᱲ ᱦᱩᱭᱩᱜᱼᱟ ᱱᱚᱝᱠᱟ ᱜᱮ ᱦᱟᱸᱜ ᱟᱨᱚ
ᱦᱮᱸ